ᱡᱚᱦᱟᱨ ᱜᱮ
ᱦᱮᱞᱳ
ᱦᱮᱸ ᱟᱸᱡᱚᱢ ᱫᱟᱞᱤᱧ
ᱦᱮᱸ ᱦᱮᱸ ᱪᱮᱫ ᱵᱤᱱ ᱪᱤᱠᱟᱹᱭᱫᱟ?
ᱱᱤᱭᱟᱹ ᱵᱮᱲᱟ ᱫᱚ ᱦᱟᱸᱜ ᱢᱟᱴᱷ ᱥᱮᱫ ᱨᱤᱧ ᱫᱩᱲᱩᱵ ᱵᱟᱲᱟ ᱠᱟᱱᱟ᱾
ᱪᱮᱫ ᱞᱮᱠᱟ ᱢᱮ
ᱦᱮ ᱟᱨ ᱮᱸ ᱱᱤᱭᱟᱹ ᱜᱷᱟᱲᱤᱡ ᱫᱚ ᱵᱮᱥ ᱵᱟᱲᱟ ᱜᱮ ᱟᱹᱵᱤᱱ ᱜᱮ ᱚᱠᱟᱞᱮᱠᱟ ᱢᱮᱱᱟᱜ ᱵᱤᱱᱟ?
ᱟᱵᱤᱱ ᱦᱚᱸ ᱵᱮᱥ ᱜᱮ ᱟᱨ ᱚᱲᱟᱜ ᱦᱚᱲ ᱠᱚᱫᱚ ᱢᱟ ᱵᱟᱵᱟ?
ᱦᱮᱸ ᱟᱭᱳᱵᱟᱵᱟ ᱦᱚᱸ ᱱᱤᱛᱳᱜ ᱫᱚ ᱦᱟᱸᱜ ᱵᱮᱥ ᱜᱮ ᱢᱮᱱᱟᱜ ᱠᱚᱣᱟ ᱱᱤᱭᱟᱹ ᱵᱮᱲᱟ ᱫᱚ ᱦᱟᱸᱜ
ᱚᱸ ᱟᱢ ᱛᱟᱦᱚᱞᱮ ᱫᱟᱜ ᱵᱟᱲᱟ ᱠᱟᱜ-ᱟᱭ ᱚᱱᱛᱮ ᱫᱚ ᱪᱮᱫ ᱦᱚᱸ ᱵᱟᱝ ᱤᱭᱛᱚ ᱤᱥᱤᱱ ᱵᱟᱲᱟᱭ ᱛᱟᱦᱚᱞᱮ
ᱟᱪᱪᱷᱟ ᱟᱪᱪᱷᱟ ᱟᱪᱪᱷᱟ ᱦᱮᱸ ᱫᱟᱜ ᱫᱚᱭ ᱫᱟᱜ ᱵᱟᱲᱟ ᱠᱮᱫ ᱜᱮᱭᱟ ᱥᱮᱛᱟᱜ ᱵᱮᱲᱟ ᱫᱚ ᱵᱮᱥ ᱜᱮ ᱫᱟᱜ ᱵᱟᱲᱟ ᱠᱮᱜ-ᱟᱭ ᱟᱨ ᱱᱤᱛᱚᱜ ᱫᱚ ᱦᱟᱸᱜ ᱠᱟᱹᱴᱤᱡ ᱯᱷᱟᱸᱠᱟ ᱧᱚᱜ ᱠᱟᱫᱟᱭ ᱚᱱᱟ ᱠᱷᱟᱹᱛᱤᱨ ᱱᱚᱛᱮ ᱢᱟᱴ ᱦᱮᱡ ᱠᱟᱛᱮ ᱫᱩᱲᱩᱵ ᱵᱟᱲᱟ ᱦᱩᱭ ᱠᱟᱱᱟ
ᱟᱨ ᱥᱟᱨᱟ ᱠᱷᱚᱡ ᱫᱟᱜ ᱦᱚᱸᱛᱚ ᱵᱷᱟᱹᱜᱤ ᱵᱟᱝ ᱵᱩᱡᱷᱟᱹᱜ ᱠᱟᱱᱟ
ᱦᱩᱸ
ᱟᱹᱵᱤᱱ ᱫᱚ
ᱟᱨ ᱟᱹᱞᱤᱧ ᱫᱚ ᱚᱲᱟᱜ ᱨᱮᱜᱮ ᱵᱟᱹᱞᱤᱧ ᱩᱰᱩᱝ ᱠᱟᱱᱟ
ᱟᱪᱪᱷᱟ ᱟᱪᱪᱷᱟ ᱦᱮᱸ ᱦᱮᱸ
ᱛᱟᱦᱚᱞᱮ ᱨᱚᱦᱚᱭ ᱵᱟᱲᱟ ᱫᱚ ᱦᱩᱭᱮᱱ ᱛᱟᱯᱮᱭᱟ ᱥᱮ ᱵᱟᱝ
ᱦᱮᱸ ᱨᱚᱦᱚᱭ ᱠᱚᱫᱚ ᱦᱟᱸᱜ ᱦᱩᱭ ᱠᱟᱱ ᱜᱮᱭᱟ ᱵᱟᱝ ᱫᱚ ᱵᱟᱝ ᱟᱫᱚ ᱦᱟᱸᱜ ᱵᱟᱹᱫᱽ ᱥᱮᱫ ᱠᱟᱹᱴᱤᱡ ᱵᱟᱠ ᱠᱤ ᱞᱮ ᱫᱚᱦᱚ ᱟᱠᱟᱫᱟ ᱚᱱᱟ ᱫᱚ- ᱞᱟᱹᱴᱩ ᱫᱟᱜ ᱦᱚᱸ ᱵᱟᱭ ᱫᱟᱜ ᱵᱟᱲᱟᱭᱮᱫᱟ ᱟᱫᱚ ᱩᱱᱤ ᱜᱮᱞᱮ ᱠᱚᱭᱚᱜ ᱟᱠᱟᱫᱮᱭᱟ ᱪᱟᱸᱫᱳ ᱵᱚᱸᱜᱟ ᱛᱤᱥ ᱢᱟᱨᱟᱝ ᱧᱚᱜ ᱮ ᱫᱟᱜ ᱟᱞᱮ ᱠᱟᱱᱟᱭ᱾
ᱚ ᱟᱞᱮ ᱥᱮᱫ ᱫᱚ ᱫᱟᱜ ᱮᱢᱚᱱᱮ ᱫᱟᱜ ᱟᱠᱟᱫᱟ ᱵᱟᱨᱥᱤᱧ ᱮ ᱫᱟᱜ ᱠᱮᱭᱟ ᱫᱟᱜ ᱡᱷᱚᱛᱚ ᱵᱟ. ᱫᱽ ᱨᱮᱜᱮ ᱛᱤᱸᱜᱩ ᱟᱠᱟᱱ ᱛᱟᱞᱮ ᱟᱞᱮ ᱥᱮᱫ ᱨᱮ ᱫᱚ
ᱛᱟᱦᱞᱮ ᱠᱷᱟᱱ ᱫᱚ ᱛᱟᱦᱚᱞᱮ ᱨᱚᱦᱚᱭ ᱠᱟᱜ-ᱟ ᱯᱮ ᱥᱮ
ᱵᱟᱝᱢᱟ ᱮᱠᱷᱚᱱᱳ ᱵᱟᱹᱠᱤ ᱜᱮ ᱮᱭ ᱥᱳᱨ ᱞᱮ ᱮᱦᱚᱵ ᱞᱟᱹᱜᱤᱫᱼᱟ᱾
ᱟᱪᱪᱷᱟ, ᱦᱮᱸ ᱦᱮᱸ ᱦᱮᱸ ᱟᱫᱚ ᱟᱞᱮ ᱥᱮᱫ ᱫᱚ ᱚᱱᱠᱟ ᱫᱟᱜ ᱦᱚᱸ ᱵᱟᱭ ᱫᱟᱜ ᱫᱟ ᱟᱨ ᱥᱮᱞᱳ ᱦᱚᱸ ᱵᱟᱝ ᱵᱟ. ᱱᱩᱜ ᱛᱟᱞᱮ
ᱚ ᱚᱱᱠ ᱵᱮᱯᱟᱨ ᱛᱟᱦᱚᱞᱮ, ᱤᱡᱮ ᱠᱚ ᱫᱚ ᱪᱮᱫ ᱠᱚ ᱞᱟᱹᱭᱟ
ᱦᱮᱸ
ᱦᱮᱸ?
ᱛᱟᱦᱚᱞᱮ ᱵᱟᱯᱞᱟ ᱠᱚᱫᱚᱢ ᱪᱟᱞᱟᱣ ᱵᱟᱲᱟ ᱟᱠᱟᱱᱟ ᱥᱮ ᱵᱟᱝ?
ᱵᱟᱯᱞᱟ ᱚᱲᱟᱜ ᱠᱚ?
ᱦᱳᱭ
ᱦᱮᱸ ᱥᱮᱱ ᱵᱟᱲᱟ ᱦᱩᱭ ᱟᱠᱟᱱ ᱜᱮᱭᱟ ᱦᱚᱲ ᱠᱟᱱᱟ ᱢᱮᱱᱛᱮ
ᱟᱢ ᱵᱟᱯᱞᱟ ᱚᱲᱟᱜ ᱮᱢ ᱪᱟᱞᱟᱣ ᱞᱮᱱᱠᱷᱟᱱ ᱯᱨᱚᱛᱷᱚᱢ ᱫᱚ ᱪᱮᱫ ᱛᱟᱢ ᱠᱚᱨᱟᱭ ᱜᱮᱭᱟ?
ᱦᱮᱸ?
ᱵᱟᱯᱞᱟ ᱚᱲᱟᱜ ᱮᱢ ᱪᱟᱞᱟᱣᱮᱱᱟ ᱱᱮᱣᱛᱟᱢ ᱧᱟᱢ ᱠᱮᱭᱟ ᱪᱟᱞᱟᱣ ᱠᱟᱛᱮ ᱫᱚ ᱪᱮᱫ ᱮᱢ ᱪᱤᱠᱟᱹᱭᱮᱭᱟ?
ᱚ-ᱟᱪᱪᱷᱟ ᱟᱫᱚ ᱦᱟᱸᱜ ᱪᱮᱫᱠᱟᱱ ᱚᱲᱟᱜ ᱠᱟᱱᱟ ᱚᱱᱟ ᱴᱷᱮᱱ ᱠᱟᱱᱟ ᱯᱷᱮᱰ ᱡᱮᱢᱚᱱ ᱜᱟᱛᱮ ᱚᱲᱟᱜ ᱠᱷᱚᱱᱮᱢ ᱥᱮᱱ ᱞᱮᱱᱠᱷᱟᱱ ᱮ ᱥᱮᱱ ᱱᱟᱢ ᱥᱮᱱ ᱛᱚᱨᱟ ᱡᱟᱦᱟᱸ ᱵᱮᱵᱚᱦᱟᱨ ᱠᱚ ᱢᱮᱱᱟᱜᱼᱟ ᱟᱨ ᱪᱮᱫ ᱵᱮᱵᱚᱦᱟᱨ ᱞᱟᱹᱜᱤᱫ ᱠᱚ ᱛᱟᱦᱮᱸᱱᱟ ᱩᱱᱠᱩ ᱟᱢ ᱠᱚ ᱵᱮᱵᱚᱦᱟᱨ ᱠᱮᱫ ᱢᱮᱭᱟ
ᱦᱩᱸ
ᱤᱱᱟᱹ ᱟᱨ ᱡᱟᱦᱟᱸ ᱠᱚ ᱱᱟ ᱱᱟᱥᱛᱟ ᱯᱟᱱᱤ ᱠᱟᱛᱷᱟ ᱟᱫᱚ ᱤᱱᱟᱹ ᱯᱚᱨᱮ ᱫᱚ ᱦᱟᱸᱜ ᱥᱮ ᱪᱮᱫ ᱵᱤᱱ ᱞᱟᱹᱭ-ᱟ?
ᱦᱮᱸ ᱟᱹᱵᱤᱱ ᱵᱤᱱ ᱥᱮᱱ ᱵᱟᱲᱟ ᱠᱟᱱᱟ ᱥᱮ?
ᱟᱹᱰᱤ ᱥᱟᱵᱫᱷᱟᱱ ᱱᱟᱛᱮ᱾
ᱡᱟ. ᱱᱤᱡ ᱵᱟᱯᱞᱟ ᱚᱲᱟᱜ ᱠᱚ ᱟᱹᱵᱤᱱ ᱦᱚᱸᱛᱚ ᱵᱤᱱ ᱥᱮᱱ ᱵᱟᱲᱟ ᱠᱟᱱᱟ?
ᱦᱮᱸ, ᱦᱮᱸ᱾ ᱛᱟᱨᱯᱚᱨᱮ ᱟᱨ ᱡᱮ ᱠᱚᱫᱚᱢ ᱢᱟᱱᱮ ᱨᱩᱨᱩ ᱠᱚᱫᱚ ᱵᱤᱱ ᱵᱟᱲᱟᱭᱟ ᱥᱮ ᱵᱟᱝ?
ᱦᱮᱸ ᱨᱩᱢ ᱠᱚᱫᱚ ᱦᱟᱸᱜ ᱵᱟᱲᱟᱭ ᱫᱚᱞᱤᱧ ᱵᱟᱲᱟᱭᱟ ᱠᱷᱟᱱ ᱫᱚ ᱟᱨᱚ ᱵᱷᱟᱹᱞᱤᱜ-ᱟ᱾ ᱵᱤᱥᱤ ᱤᱥᱠᱩᱞ ᱨᱮ ᱜᱮ ᱛᱚ ᱞᱤᱧ ᱛᱟᱦᱮᱸ ᱠᱟᱱᱟ ᱛᱟᱞᱦᱮ ᱠᱷᱟᱱ ᱫᱚ ᱟᱹᱛᱳ ᱫᱤᱥᱚᱢ ᱨᱮᱫᱚ ᱩᱱᱟᱹᱜ ᱫᱚ ᱵᱟᱝ᱾
ᱵᱟᱨᱮ ᱛᱮᱜᱮ ᱥᱩᱫᱩ ᱵᱟᱭᱨᱮ ᱨᱮᱜᱮ ᱥᱮᱱ ᱦᱩᱭ ᱠᱟᱱᱟ᱾ᱟᱫᱚ ᱦᱟᱸᱜ ᱚᱱᱠᱟ ᱨᱩ ᱨᱩ ᱠᱚᱫᱚ ᱵᱟᱹᱞᱤᱧ ᱵᱟᱲᱟᱭ ᱜᱮᱭᱟ᱾ ᱟᱫᱚ ᱫᱚᱝ ᱠᱚ ᱫᱚ ᱞᱤᱧ ᱨᱩᱭ ᱫᱚ ᱠᱟᱹᱴᱤᱡ ᱠᱟᱹᱴᱤᱡ ᱫᱚᱞᱤᱧ ᱜᱟᱱ ᱜᱮᱭᱟ᱾ ᱚᱱᱟ ᱢᱮᱥᱟ ᱢᱤᱥᱤ ᱟᱠᱚ ᱢᱩᱫᱤ ᱦᱚᱲ ᱵᱷᱟᱹᱜᱮ ᱴᱷᱤᱠ ᱜᱮᱭᱟ ᱜᱟᱱ ᱟᱭ ᱤᱧ ᱦᱚᱸ ᱩᱱᱠᱩ ᱥᱟᱣ ᱫᱚ ᱜᱚᱲᱚ ᱫᱩᱧ ᱜᱟᱱᱚᱜ ᱜᱮᱭᱟ᱾ ᱦᱩᱸ᱾
ᱚ, ᱚᱱᱠᱟᱱ ᱵᱮᱯᱟᱨ᱾
ᱦᱮᱸ᱾ ᱞᱟᱹᱭ ᱫᱟᱹᱞᱤᱧ ᱦᱚᱸᱜ-ᱚᱭ ᱛᱚᱨᱟ ᱵᱟᱯᱞᱟ ᱡᱚᱠᱷᱚᱱ ᱵᱤᱱ ᱞᱟᱹᱭ ᱠᱮᱫᱟ ᱵᱟᱯᱞᱟ ᱢᱟᱛᱚ ᱦᱮᱸ ᱾
ᱥᱮᱨᱮᱧ ᱫᱚ ᱵᱟᱲᱟᱭ ᱜᱮᱭᱟ ᱵᱤᱱ ᱥᱮ ᱵᱟᱝ?
ᱦᱮᱸ ᱚᱱᱠᱟ ᱫᱚ ᱦᱟᱸᱜ ᱵᱟᱹᱞᱤᱧ ᱵᱟᱲᱟᱭ-ᱟ ᱾ ᱟᱹᱵᱤᱱ ᱵᱟᱲᱟᱭ ᱥᱮᱱ?
ᱦᱮᱸ᱾
ᱞᱟᱹᱭ ᱫᱟᱹᱞᱤᱧ ᱟᱹᱵᱤᱱ ᱵᱤᱱ ᱵᱟᱲᱟᱭᱟ?
ᱦᱮᱞᱳ ᱦᱮᱸ ᱞᱟᱹᱭ ᱫᱟᱹᱞᱤᱧ ᱟᱹᱵᱤᱱ ᱵᱤᱱ ᱵᱟᱲᱟᱭᱟ? ᱞᱟᱹᱭ ᱫᱟᱹᱞᱤᱧ ᱟᱹᱵᱤᱱ ᱥᱮᱨᱮᱧ ᱵᱤᱱ ᱵᱟᱲᱟᱭᱟ ᱦᱮᱸ?
ᱴᱩᱠᱤ ᱴᱟᱠᱤ ᱛᱚ ᱢᱟᱱᱮ ᱠᱟᱹᱢᱤ ᱪᱟᱹᱞᱩ ᱞᱮᱠᱟ ᱫᱚ ᱞᱤᱧ ᱥᱮᱲᱟ ᱟᱠᱟᱣᱱᱟ ᱾
ᱟᱪᱪᱷᱟ, ᱟᱪᱪᱷᱟ, ᱟᱪᱪᱷᱟ ᱞᱟᱹᱭ ᱜᱟᱱᱚᱜ-ᱟ ᱥᱮ?
ᱚᱱᱠᱟ ᱛᱟᱨᱯᱚᱨᱮ ᱪᱮᱫ ᱠᱚ ᱞᱟᱹᱭ-ᱟ ᱡᱮ ᱛᱟᱞᱦᱮ ᱵᱟᱯᱞᱟ ᱦᱚ ᱛᱚ ᱟᱹᱰᱤ, ᱟᱹᱰᱤ ᱴᱚᱴᱷᱟ ᱠᱚᱨᱮ ᱛᱚ ᱟᱹᱰᱤ ᱨᱚᱠᱚᱢ ᱢᱟᱱᱮ ᱵᱷᱮᱜᱟᱨ ᱵᱷᱮᱜᱟᱨ ᱟᱯᱮ ᱫᱚ ᱪᱮᱫ ᱞᱮᱠᱟ ᱠᱚ?
ᱦᱮᱸ ᱟᱞᱮ ᱫᱚ ᱦᱟᱸᱜ ᱚᱠᱟ ᱞᱮᱠᱟᱧ ᱞᱟᱹᱭ-ᱟ ᱡᱟᱦᱟ ᱦᱟᱯᱲᱟᱢ ᱠᱚ᱾ ᱠᱚ ᱩᱫᱩᱜ ᱩᱫᱩᱜ ᱥᱮᱲᱟ ᱠᱟᱜ ᱞᱮᱭᱟ ᱚᱱᱠᱟᱜ ᱜᱮ ᱦᱟᱸᱜ ᱞᱮ ᱠᱚᱨᱟᱣ ᱟᱹᱜᱩᱭ ᱮᱜ-ᱟ᱾
ᱦᱮᱸ ᱟᱫᱚ ᱱᱟᱱᱟ ᱨᱚᱠᱚᱢ ᱫᱮᱥ ᱟᱫᱚ ᱪᱮᱫ ᱤᱧ ᱞᱟᱹᱭ-ᱟ᱾ ᱜᱚᱴᱟ ᱟᱛᱳ ᱨᱮᱛᱚ ᱥᱚᱢᱟᱱ ᱫᱚ ᱵᱟᱝ ᱠᱚ ᱮᱸᱻᱟᱹᱨᱤ ᱪᱟᱹᱞᱤ ᱫᱚ ᱵᱟᱝ ᱥᱚᱢᱟᱱᱟ ᱾
ᱧᱮᱞ ᱫᱟᱹᱞᱤᱧ ᱡᱮ ᱚᱱᱟ ᱢᱟᱸᱰᱣᱟ ᱢᱟᱸᱰᱣᱟ ᱵᱤᱱ ᱵᱟᱲᱟᱭᱟ ᱥᱮ ᱢᱟᱸᱰᱣᱟ?
ᱚ ᱛᱟᱨᱯᱚᱨ ᱡᱮ ᱟᱨ ᱢᱮᱫᱴᱟᱝ ᱠᱩᱠ ᱞᱤ ᱫᱚ ᱛᱟᱦᱮᱸ ᱠᱟᱱᱟ ᱟᱯᱮ ᱥᱮᱫ ᱫᱚ ᱵᱟᱯᱞᱟ ᱥᱚᱢᱚᱭ ᱫᱚ ᱮᱭ ᱡᱮ ᱦᱩᱨᱤ ᱵᱳᱞ ᱦᱩᱨᱤ ᱠᱚ ᱢᱮᱛᱟᱜ ᱜᱮᱭᱟ᱾
ᱮᱸ ᱦᱮᱸ ᱞᱟᱹᱭ ᱫᱚᱠᱚ ᱞᱟᱹᱭ ᱜᱮᱭᱟ ᱾ ᱟᱸᱡᱚᱢ ᱢᱟᱠᱟᱜ ᱠᱚᱣᱟᱞᱤᱧ ᱠᱤᱱᱛᱩ ᱚᱱᱟ ᱨᱮᱱᱟᱜ ᱩᱦᱩᱸ ᱚᱱᱟ ᱫᱚ ᱩᱱᱟᱹᱜ ᱫᱚ ᱵᱟᱞᱤᱧ ᱞᱟᱹᱭ ᱫᱟᱲᱮᱜ ᱠᱟᱱᱟ ᱦᱟᱸᱜ ᱾
ᱚᱻ ᱛᱟᱦᱞᱮ ᱟᱹᱞᱤᱧ ᱦᱚᱞᱤᱧ ᱟᱸᱡᱚᱢ ᱟᱠᱟᱫᱟ ᱠᱤᱱᱛᱩ ᱟᱞᱮ ᱥᱮᱜ ᱵᱟᱝ ᱵᱟᱝ ᱟᱹᱞᱤᱧ ᱟᱞᱮ ᱥᱮᱫ ᱫᱚ ᱵᱟᱠᱚ ᱞᱟᱹᱭ ᱜᱮᱭᱟ ᱾
ᱦᱮᱸ
ᱟᱫᱚ ᱦᱟᱸᱜ ᱵᱟᱨ ᱨᱚᱠᱚᱢ ᱠᱚ ᱞᱟᱹᱭᱟ ᱟᱫᱚ ᱦᱟᱸᱜ ᱵᱟᱯᱞᱟ ᱥᱚᱢᱚᱭ ᱢᱤᱫ ᱥᱚᱢ ᱢᱤᱫ ᱥᱚᱢ ᱠᱚ ᱞᱟᱹᱭᱟ ᱟᱨ ᱦᱟᱱᱮ ᱛᱚᱨᱚ ᱡᱚ ᱠᱷᱚᱱ ᱠᱚ ᱮ ᱵᱚᱸᱜᱟ ᱛᱟᱞᱟᱜᱼᱟ᱾ ᱩᱱ ᱥᱚᱢᱚᱭ ᱢᱤᱫ ᱨᱚᱠᱚᱢ ᱠᱚ ᱞᱟᱹᱭᱟ ᱢᱟᱱᱮ ᱵᱟᱨ ᱨᱚᱠᱚᱢ ᱠᱚ ᱞᱟᱹᱭᱟ ᱟᱫᱚ ᱱᱚᱣᱟ ᱨᱮᱱᱟᱜ ᱢᱟᱱᱮ ᱫᱚ ᱦᱟᱸᱜ ᱟᱞᱤᱧ ᱫᱚ ᱦᱟᱸᱜ ᱵᱟᱞᱤᱧ ᱞᱟᱹᱭ ᱠᱮᱭᱟ ᱩᱱᱟᱹᱜ ᱵᱷᱤᱛᱤᱨ ᱠᱟᱛᱷᱟ ᱫᱚ ᱦᱟᱸᱜ ᱟᱫᱚ ᱢᱟᱱᱮ ᱫᱚ ᱦᱟᱸᱜ ᱢᱮᱱᱟᱜ ᱜᱮᱭᱟ᱾
ᱚᱱᱟ ᱜᱮ
ᱟᱫᱚ ᱞᱟᱹᱭ ᱫᱟᱞᱤᱧ ᱡᱮ ᱢᱟᱰᱣᱟ ᱦᱚᱸᱠᱚ ᱡᱩᱛ ᱜᱮᱭᱟ ᱵᱟᱯᱞᱟ ᱚᱲᱟᱜ ᱠᱚᱨᱮ ᱟᱯᱮ ᱚᱱᱟ ᱠᱚᱨᱮ ᱫᱚ?
ᱢᱟᱰᱣᱟ ᱫᱚ ᱵᱟᱝ ᱳᱭ ᱪᱷᱟᱢᱰᱟ ᱠᱚ ᱫᱟᱞᱚᱵᱟ ᱾ ᱡᱟ ᱡᱟ ᱦᱳᱭᱳᱜ ᱪᱷᱟᱢᱰᱟ ᱞᱟᱛᱟᱨ ᱨᱮᱜᱮ ᱡᱷᱚᱛᱚ ᱠᱤᱪᱷᱩ ᱦᱩᱭᱩᱜᱼᱟ ᱾
ᱚᱻ ᱟᱞᱮ ᱫᱚ ᱚᱸᱰᱮ ᱫᱚ ᱢᱟᱰᱣᱟ ᱠᱚ ᱡᱩᱛᱟ ᱚᱸᱰᱮ ᱛᱚ ᱨᱟᱱ ᱠᱚ ᱤᱭᱟᱹᱭᱟ ᱚᱱᱮ ᱩᱸ ᱥᱟᱨᱡᱚᱢ ᱥᱟᱠᱟᱢ ᱢᱟᱛᱠᱚᱢ ᱥᱟᱠᱟᱢ ᱟᱹᱜᱩ ᱠᱟᱛᱮᱜ ᱚᱸᱰᱮ ᱮ ᱛᱷᱟᱱ ᱞᱮᱠᱟ ᱠᱚ ᱡᱩᱛᱟ ᱦᱟᱱᱮ ᱛᱚᱨᱟ ᱵᱚᱲ ᱟᱠᱚ ᱵᱷᱮᱫᱷᱟᱣᱟ ᱾ ᱟᱞᱮ ᱥᱮᱫ ᱫᱚ ᱚᱱᱮ ᱚᱱᱠᱟ ᱠᱚ ᱡᱩᱛᱟ᱾
ᱟᱞᱮᱥᱮᱜ ᱫᱚ ᱵᱟᱝ ᱱᱩᱭ ᱪᱷᱟᱢᱰᱟ ᱠᱚ ᱫᱟᱞᱚᱵ ᱠᱮᱜᱼᱟ, ᱟᱛᱳ ᱦᱚᱲ ᱢᱤᱞᱟᱹᱛᱮ ᱛᱟᱨᱯᱚᱨᱮ ᱠᱚ ᱚᱰᱮ ᱠᱚ ᱢᱟᱱᱮ ᱥᱤᱫᱩᱨ ᱫᱟᱱ ᱫᱚ ᱦᱩᱭᱩᱜᱼᱟ᱾
ᱚᱻ
ᱟᱨ ᱟᱯᱮ ᱫᱤᱥᱚᱢ ᱫᱚ ᱢᱟᱱᱮ ᱚᱬᱮ ᱢᱟᱰᱣᱟ ᱨᱮᱜᱮ ᱥᱤᱸᱫᱩᱨ ᱫᱟᱱ ᱫᱚ ᱦᱭᱩᱜᱼᱟ? ᱥᱮ ᱠᱩᱞᱦᱤ ᱨᱮ ᱠᱚ ᱟᱹᱰᱤ ᱡᱟᱭᱜᱟᱧ ᱟᱸᱡᱚᱢ ᱟᱠᱟᱫᱟ ᱠᱩᱞᱦᱤ ᱨᱮᱠᱚᱦᱚᱸ ᱠᱚ ᱥᱤᱸᱫᱩᱨ ᱫᱟᱱ ᱜᱮᱭᱟ ᱧᱮᱞ ᱵᱟᱲᱟ ᱟᱠᱟᱫᱟ ᱥᱮ
ᱦᱮᱸ ᱵᱟᱝ ᱵᱟᱝ ᱠᱩᱞᱦᱤ ᱨᱮᱫᱚ ᱦᱚᱭᱛᱚ ᱡᱟᱭᱜᱟ ᱡᱩᱫᱤ ᱚᱝᱠᱟ ᱵᱟᱝ ᱛᱟᱦᱮᱱ ᱛᱟᱠᱚᱣᱟ, ᱛᱟᱦᱞᱮ ᱦᱚᱭᱛᱚ ᱠᱩᱞᱦᱤᱨᱮ ᱟᱨ ᱵᱟᱠᱷᱟᱱ ᱫᱚ ᱱᱤᱭᱚᱢ ᱫᱚ ᱠᱟᱱᱟ ᱪᱷᱟᱢᱰᱟ ᱞᱟᱛᱟᱨ ᱨᱮᱜᱮ,
ᱦᱩᱸ ᱦᱮᱸ
ᱟᱪᱪᱷᱟ ᱟᱯᱮ ᱚᱱᱛᱮ ᱫᱚ ᱚᱱᱮ ᱛᱟᱱ ᱠᱷᱟᱸᱰᱟ ᱫᱟᱜ ᱠᱚᱠᱚ ᱡᱚᱨᱚᱭ ᱜᱮᱭᱟ?
ᱪᱮᱜ?
ᱠᱷᱟᱸᱰᱟ ᱫᱟᱜ ᱠᱷᱟᱸᱰᱟ ᱫᱟᱜ
ᱮᱸᱻ ᱵᱟᱹᱧ ᱵᱩᱡᱷᱟᱹᱣ ᱫᱟᱲᱮᱜ ᱠᱟᱱᱟ᱾
ᱚᱪᱪᱷᱟ᱾ ᱚ ᱦᱚᱸᱜᱼᱚᱭ ᱠᱷᱟᱸᱰᱟ ᱫᱟᱜ ᱫᱚ ᱱᱚᱜᱼᱚ ᱱᱤᱭᱟᱹ ᱠᱚ ᱞᱟᱹᱭᱟ, ᱱᱚᱜᱼᱚᱭ ᱛᱟᱨᱟᱢ ᱢᱟᱱᱮ ᱜᱚ ᱢᱟᱱᱮ ᱡᱟᱦᱟᱸᱭ ᱠᱩᱲᱤ ᱜᱤᱫᱽᱨᱟᱹ ᱨᱮᱱ ᱜᱚᱜᱚ ᱵᱟᱵᱟ ᱥᱮ ᱦᱚᱯᱚᱱ ᱵᱟ ᱛᱟᱠᱚ ᱩᱱᱠ ᱠᱩ ᱚᱸᱱᱮ ᱛᱟᱨᱟ ᱛᱟᱲᱣᱟᱨᱤᱭᱟᱛᱮᱜ ᱡᱟᱦᱟᱸ ᱫᱟᱜ ᱠᱚ ᱡᱚᱨᱚᱭᱟ,
ᱦᱩᱸ
ᱚᱱᱮ ᱚᱱᱟᱜᱮ ᱠᱷᱟᱸᱰᱟ ᱫᱟᱜ ᱠᱚ ᱞᱟᱹᱭᱮᱫᱟ ᱟᱨ ᱪᱮᱫ
ᱵᱟᱝ ᱵᱟᱝ ᱚᱱᱟ ᱫᱚ ᱵᱟᱞᱤᱝ
ᱚ
ᱱᱚᱛᱮ ᱫᱚ ᱚᱱᱛᱮ ᱱᱚᱝᱠᱟ ᱟᱪᱪᱷᱟ ᱟᱪᱪᱷᱟ ᱱᱚᱛᱮ ᱫᱚ ᱪᱚᱞ ᱢᱮᱱᱟᱜ ᱜᱮᱭᱟ ᱦᱟᱸᱜ,
ᱩᱸ
ᱦᱸ
ᱟᱹᱰᱤ ᱟᱹᱰᱤ ᱪᱷᱩ ᱫᱚ ᱟᱵᱚ ᱟᱹᱰᱤ ᱵᱷᱮᱜᱟᱨ ᱜᱮ ᱛᱟᱵᱚᱱᱟ᱾
ᱦᱮᱸ ᱵᱷᱮ
ᱩᱸ
ᱟᱫᱚ ᱦᱟᱸᱜ ᱦᱟᱯᱲᱟᱢ ᱠᱚ ᱪᱮᱠᱟ ᱠᱚ ᱥᱮᱬᱟ ᱟᱹᱜᱩ ᱟᱠᱟᱜ ᱵᱚᱱᱟ ᱢᱟᱱᱮ ᱟᱵᱮᱱᱟᱜ ᱚᱱᱛᱮ ᱫᱚ ᱟᱵᱮᱱ ᱞᱮᱠᱟ ᱟᱞᱤᱧ ᱛᱮ ᱫᱚ ᱟᱞᱮ ᱞᱮᱠᱟ ᱦᱚᱸᱜᱼᱚᱭ ᱡᱮᱢᱚᱱ ᱨᱚᱲ ᱠᱚᱜᱮ ᱧᱮᱞ ᱵᱤᱱ ᱥᱮ ᱮ ᱨᱚᱲ ᱠᱚᱜᱮ ᱦᱚᱚᱭᱛᱚ ᱟᱵᱤᱱᱟᱜ ᱫᱚ ᱠᱟᱹᱴᱤᱡ ᱵᱷᱟᱜᱤ ᱧᱚᱜ ᱟᱸᱡᱚᱢᱚᱜ ᱠᱟᱱᱟ ᱟᱹᱞᱤᱧᱟᱜ ᱫᱚ ᱠᱟᱹᱴᱤᱡ ᱚᱠᱟᱞᱮᱠᱟ ᱪᱚᱝ?
ᱦᱩᱸ ᱚᱱᱠᱟ ᱫᱚ ᱵᱟᱝᱟ᱾
ᱟᱲᱟᱝ ᱨᱮᱱᱟᱜ ᱦᱚᱸ ᱢᱤᱫᱴᱟᱹᱱ ᱵᱷᱮᱜᱟᱨ ᱢᱮᱱᱟᱜ᱾
ᱦᱮᱸ᱾
ᱡᱮᱢᱚᱱ ᱦᱚᱲ ᱡᱩᱛᱛᱮ ᱦᱚᱲ ᱠᱟᱱᱟᱵᱚᱱ ᱦᱚ ᱦᱚᱲ ᱡᱩᱫᱤ ᱠᱷᱟᱱ ᱫᱚ ᱢᱟᱱᱮ ᱚᱠᱟ ᱞᱮ ᱠᱟ ᱟᱸᱡᱚᱢᱚᱜ ᱛᱟᱭᱟ ᱦᱚᱭᱛᱚ ᱴᱷᱤᱠ ᱥᱟᱺᱦᱤᱡ ᱚᱱᱮ ᱚᱝ
ᱦᱚᱭ᱾
ᱦᱳᱭ ᱫᱷᱟᱨᱮ ᱡᱩᱫᱤ ᱵᱤᱱ ᱛᱟᱦᱮᱱᱟ ᱩᱲᱤᱭᱟ ᱴᱟᱱ᱾ ᱡᱷᱟᱲᱠᱚᱱ ᱰᱤ ᱴᱟᱱ ᱚᱱᱮ ᱚᱱᱠᱟ ᱠᱟᱱᱟ ᱟᱨ ᱥᱮ᱾
ᱤᱱᱟᱹ ᱯᱚᱨᱮ ᱟᱨᱦᱚ ᱟᱵᱚ ᱫᱚ ᱡᱷᱚᱛᱚ ᱥᱟ ᱢᱟᱱᱮ ᱡᱷᱟᱨᱠᱚᱱᱰ ᱨᱮᱜᱮ ᱵᱤᱥᱤ ᱥᱟᱱᱛᱟᱲ ᱢᱮᱱᱟᱜ ᱵᱚᱣᱟ ᱠᱤᱱᱛᱩ ᱮᱢᱚᱱ ᱵᱚ ᱦᱤᱱᱫᱤ ᱵᱚ ᱮᱢᱚᱱ ᱠᱚ ᱨᱚᱨ ᱢᱟᱱᱮ ᱦᱤᱱᱫᱤ ᱡᱷᱚᱛᱚ ᱠᱤᱪᱷᱩᱭᱮᱱ ᱛᱟᱠᱚᱣᱟ, ᱥᱟᱱᱛᱟᱲ ᱫᱚ ᱥᱟᱱᱛᱟᱲ ᱠᱷᱩᱵ ᱠᱚ ᱠᱚᱢ ᱠᱚᱨᱲᱟ ᱦᱮᱸᱥᱮ ᱚᱱᱛᱮ ᱨᱮᱱ ᱦᱚᱲ ᱾
ᱦᱮᱸ ᱦᱮᱸ ᱦᱮᱸ ᱦᱮᱸ᱾
ᱡᱷᱟᱲᱠᱷᱚᱸᱰ
ᱢᱮᱱᱟᱜ ᱠᱚᱣᱟ ᱚᱵᱚᱥᱳᱭ᱾
ᱦᱩᱸ ᱠᱤᱱᱛᱩ ᱟᱠᱚ ᱡᱟᱱᱟᱢ ᱨᱚᱴᱟᱜ ᱜᱮᱠᱚ ᱵᱟᱹᱜᱤ ᱜᱚᱫᱟ᱾
ᱦᱮᱸ ᱟᱫᱚ ᱦᱟᱸᱜ ᱵᱟᱠᱚ ᱵᱩᱡᱽ ᱫᱟᱲᱮᱭᱟᱜ ᱠᱟᱱᱟ ᱡᱤᱱᱤᱥᱴᱟ᱾ ᱡᱮ ᱩᱱᱟᱹᱜ ᱵᱟᱨ ᱦᱚᱳᱭᱛᱚ ᱟᱱᱫᱳᱞᱚᱱ ᱦᱩᱭᱞᱱᱟ ᱡᱮ ᱚᱞᱪᱤᱠᱤ ᱛᱮᱵᱚᱱ ᱤᱭᱟᱹᱭᱟ ᱢᱟᱱᱮ ᱨᱟᱡᱽ ᱵᱷᱟᱥᱟ ᱵᱚᱱ ᱛᱮᱭᱟᱨᱟ᱾ ᱠᱤᱱᱛᱩ ᱮᱠᱷᱚᱱᱳ ᱵᱟᱠᱚ ᱛᱮᱭᱟᱨ ᱦᱚᱪᱚ ᱫᱟᱲᱮ ᱠᱟᱣᱫᱟ ᱠᱤᱱᱛᱩ ᱚᱱᱟ ᱛᱮᱭᱟᱨ ᱦᱚᱪᱚ ᱫᱟᱲᱮᱭᱟᱜ ᱠᱟᱱ ᱡᱮ ᱪᱮᱫ ᱜᱮ ᱩᱯᱚᱠᱟᱨ ᱢᱮᱱᱟᱜ ᱛᱟᱵᱚᱱᱟ ᱚᱱᱟ ᱫᱚ ᱵᱟᱠᱚ ᱵᱩᱡ ᱫᱟᱲᱮᱭᱟᱛᱟᱵᱚᱱ ᱠᱟᱱᱟ ᱟᱫᱚ ᱠᱚ ᱦᱟᱱᱮ ᱠᱚ ᱞᱟᱹᱭ ᱟᱠᱟᱫ ᱫᱚ ᱦᱤᱱᱫᱤ ᱵᱚᱱ ᱟᱯᱱᱟᱨᱟ᱾
ᱦᱩᱸ ᱦᱸ ᱦᱤᱱᱫᱤ ᱜᱮ ᱛᱚ ᱦᱤᱱᱫᱤ ᱜᱮ ᱟᱠ ᱪᱚᱞᱦᱮ ᱠᱚ ᱦᱮᱸ᱾
ᱦᱩᱸ᱾
ᱱᱤᱛᱚᱛ ᱟᱵᱜᱮ ᱟᱵᱚ ᱥᱟᱱ ᱛᱟᱨᱮ ᱟᱵᱚ ᱵᱚᱱ ᱢᱤᱫ ᱡᱩᱢᱤᱫᱚᱜ ᱠᱷᱟᱱᱮ ᱵᱚ᱾ ᱟᱵᱚ ᱦᱚᱸ ᱵᱟᱝᱟᱝ ᱟᱵᱚᱦ ᱦᱚᱸ ᱢᱤᱫᱴᱟᱝ ᱫᱤᱥᱚᱢ ᱦᱚᱸ ᱦᱩᱭ ᱠᱚᱜᱼᱟ ᱢᱟᱱᱮ ᱵᱟᱝᱞᱟ ᱫᱤᱥᱚᱢ ᱵᱟᱝᱞᱟ ᱪᱮᱫ ᱞᱮᱠᱟ ᱢᱮᱱᱟᱜ ᱛᱟᱠᱚᱣᱟ᱾ ᱟᱢ ᱢᱟᱱᱮᱲ ᱩᱲᱤᱥᱥᱟ ᱪᱮᱫᱮᱠᱟ ᱩᱲᱤᱭᱟ ᱫᱤᱥᱚᱢ ᱠᱤᱱᱛᱩ ᱟᱵᱚ ᱦᱚᱸ ᱥᱟᱱᱛᱟᱲ ᱟᱵᱚ ᱥᱟ ᱞᱟᱛᱟᱨ ᱫᱤᱥᱚᱢ ᱦᱩᱭ ᱠᱚᱚᱫ ᱮᱟ ᱦᱮᱸᱥᱮ ᱵᱟᱝᱞᱮ ᱢᱮ ᱚᱱᱟᱴᱟᱜ ᱵᱟᱠᱚ ᱩᱭᱦᱟᱹᱨ ᱮᱟ ᱟᱵᱚ ᱫᱚ ᱠᱟᱹᱴᱤᱡ ᱩᱭᱦᱟᱹᱨ ᱴᱟᱜ ᱫᱚ ᱠᱟᱹᱴᱤᱡ ᱵᱚ ᱠᱚᱢ ᱮᱫᱟ ᱦᱮᱸᱥᱮ ᱵᱚᱞᱮ ᱟᱵᱚᱣᱟᱜ ᱡᱟᱱᱟᱢ ᱨᱮ ᱡᱷᱚᱛᱚ ᱠᱤ ᱠᱤᱪᱷᱩ ᱟᱵᱚᱣᱟᱜ ᱟᱹᱨᱤᱪᱟᱹᱞᱤ ᱡᱷᱚᱛᱚ ᱥᱟᱱᱟᱢᱟᱜ ᱜᱮ ᱢᱮᱱᱟᱜᱼᱟ ᱠᱤᱱᱛᱩ ᱢᱤᱫᱴᱟᱝ ᱫᱤᱥᱚᱢ ᱵᱟᱹᱱᱩᱜ ᱛᱟᱵᱟ ᱚᱱᱟᱜᱮ ᱢᱤᱫᱴᱟᱝ ᱡᱮ ᱩᱭᱦᱟᱹᱨ ᱵᱟᱵᱚᱱ ᱩᱭᱦᱟᱹᱨ ᱫᱟ᱾ ᱦᱮᱸ ᱚᱱᱟᱴᱟᱜ ᱵᱚ ᱩᱭᱦᱟᱹᱨ ᱞᱮᱠᱷᱟᱱ ᱫᱚ ᱱᱤᱥᱪᱚᱭ ᱦᱳᱭ ᱠᱚᱜᱼᱟ᱾
ᱦᱮᱸ ᱟᱫᱚ ᱚᱱᱟᱛᱮ ᱪᱟᱹᱞᱩ ᱞᱮᱱᱠᱷᱟᱱ ᱵᱟᱠᱚ ᱵᱩᱡ ᱫᱟᱲᱮᱭᱟᱜ ᱠᱟᱱᱟ ᱡᱮ ᱡᱚᱛᱚ ᱱᱚᱠᱨᱤ ᱠᱚᱫᱚ ᱟᱵᱚ ᱜᱮᱠᱚ ᱮᱢ ᱠᱮ ᱵᱚᱱᱟ ᱯᱳᱭᱞᱩ ᱠᱟᱛᱷᱟ
ᱦᱮᱸ ᱦᱳᱭ ᱚᱱᱟ ᱠᱷᱟᱹᱛᱤᱨ ᱞᱟᱹᱭᱟᱹ ᱢᱤᱫᱴᱟᱝ ᱟᱵᱚᱣᱟᱜ ᱢᱤᱫᱴᱟᱝ ᱨᱟᱡᱽ ᱵᱥᱟ ᱛᱟᱦᱮᱱᱞ ᱞᱮᱠᱟ ᱠᱷ ᱛᱟᱦᱚᱞᱮ ᱟᱵᱚ ᱚᱸᱰᱮ ᱵᱚ ᱠᱟᱹᱢᱤ ᱧᱟᱢ ᱠᱮᱫ ᱟᱵᱚ ᱢᱤᱫᱴᱟᱝ ᱫᱤᱥᱚᱢ ᱦᱩᱭ ᱠᱚᱜᱼᱟ ᱟᱵᱚᱨᱮᱱ ᱟᱵᱚ ᱦᱚᱲ ᱜᱮᱵᱚᱱ ᱛᱟᱦᱮᱸ ᱠᱚᱜᱼᱟ ᱛᱚᱠᱷᱚᱱ ᱩᱱᱟᱹᱜ ᱠᱤᱪᱷᱩ ᱫᱚ ᱢᱟᱱᱮ ᱟᱵᱚ ᱪᱮᱛᱟᱱ ᱱᱟᱦᱟᱪᱟᱨ ᱫᱚ ᱠᱷᱩᱵ ᱠᱚᱢ ᱦᱩᱭ ᱠᱚᱜᱼᱟ ᱦᱮᱸ
ᱠᱷᱩᱵ ᱠᱚᱢ ᱦᱮᱸ
ᱱᱤᱛᱚᱜ ᱫᱚ ᱟᱠᱚᱣᱟᱜ ᱛᱤᱨᱮ ᱡᱷᱚᱛᱚ ᱠᱤᱪᱷᱩ ᱟᱠᱚᱨᱮᱱ ᱦᱚᱲ ᱠᱚ ᱢᱮᱱᱟᱜ ᱠᱚᱣᱟ᱾
ᱦᱮᱸ ᱦᱮᱸ ᱦᱮᱸ ᱦᱮᱸ
ᱦᱮᱸᱛᱚ ᱟᱵᱤᱱ ᱥᱟᱶ ᱜᱚᱞᱯᱚ ᱠᱟᱛᱮ ᱟᱹᱰᱤ ᱫᱟᱢᱟᱱ ᱫᱟᱢᱟᱱ ᱠᱟᱛᱷᱟ ᱞᱤᱧ ᱟᱸᱡᱚᱢ ᱧᱟᱢ ᱠᱮᱫᱮᱜᱼᱟ ᱵᱟᱰᱟᱭ ᱠᱮᱫᱼᱟ ᱞᱤᱧ
ᱦ ᱟᱹᱵᱤᱱ ᱥᱟᱞᱟᱜ ᱦᱚᱸ ᱟᱹᱰᱤ ᱠᱤᱪᱷᱩ ᱟᱹᱰᱤ ᱠᱤᱪᱷᱩᱧ ᱵᱟᱲᱟᱭ ᱧᱟᱢ ᱠᱮᱫᱮᱜᱼᱟ ᱟᱯᱮ ᱚᱱᱛᱮ ᱚᱱᱠᱟ, ᱵᱟᱯᱞᱟ ᱨᱮᱱᱟᱜ ᱟᱲᱮ